ᱦᱮᱸ ᱡᱚᱦᱟᱨ ᱜᱮ ᱤᱧ ᱥᱮᱫ ᱠᱷᱚᱡ ᱦᱚᱸᱜ
ᱱᱟᱯᱟᱭ ᱜᱮ ᱟᱸᱡᱚᱢᱚᱜ ᱠᱟᱱᱟ ᱛᱚ?
ᱦᱮᱸ ᱮᱠᱟᱞᱜᱮ ᱱᱟᱯᱟᱭ ᱜᱮ ᱟᱸᱡᱚᱢ ᱥᱮᱴᱮᱨᱚᱜ ᱠᱟᱱᱟ ᱟᱨ ᱟᱥᱚᱜ ᱠᱟᱹᱱᱟᱹᱧ ᱤᱧᱟᱹᱜ ᱨᱚᱲ ᱠᱚᱦᱚᱸ ᱱᱟᱯᱟᱭ ᱜᱮ ᱥᱮᱴᱮᱨᱚᱜ ᱠᱟᱱᱟ ᱥᱮ ᱪᱮᱫ?
ᱦᱮᱸ ᱱᱟᱯᱟ ᱦᱮᱸ ᱱᱟᱯᱟᱭ ᱜᱮ ᱥᱮᱴᱮᱨᱚᱜ ᱠᱟᱱᱟ ᱾
ᱮᱠᱟᱞ
ᱟᱨ ᱛᱚᱵᱮ ᱞᱟᱦᱟ ᱟᱠᱷᱲᱟ ᱨᱮᱢᱟ ᱱᱚᱜ-ᱚᱭ ᱦᱟᱸᱜ ᱪᱟᱥᱵᱟᱥ ᱵᱟᱵᱚᱫ ᱛᱮᱞᱟᱝ ᱜᱟᱯᱟᱞᱢᱟᱨᱟᱣᱮᱫ ᱛᱟᱦᱮᱸᱱ ᱾ ᱱᱤᱛᱚᱜ ᱪᱮᱜ ᱥᱟᱛᱟᱢ ᱞᱟᱝ ᱨᱚᱲ ᱞᱮᱠᱷᱟᱡ ᱱᱟᱯᱟᱭ ᱦᱩᱭᱩᱜ-ᱟ?
ᱜᱚᱝᱠᱮ ᱤᱭᱟᱹ ᱛᱟᱞᱮ ᱱᱚᱣᱟ ᱛᱚ ᱢᱟᱱᱮ ᱞᱚᱜᱱᱚ ᱵᱟᱯᱞᱟ ᱫᱤᱱ ᱠᱟᱱ ᱜᱮᱭᱟ ᱛᱷᱟᱞᱮ ᱱᱚᱣᱟ ᱾ ᱮᱠᱩᱥ ᱛᱟᱨᱤᱠᱷ ᱞᱚᱜᱽᱱᱚ ᱨᱮᱻ ᱟᱥᱟᱲ ᱵᱚᱸᱜᱟ ᱮᱠᱩᱥ ᱛᱟᱨᱤᱠᱷ ᱞᱚᱜᱽᱱᱚ ᱨᱮ ᱢᱟᱱᱮ ᱵᱟᱯᱞᱟ ᱜᱟᱱ ᱢᱤᱫᱴᱮᱱ ᱜᱟᱱ ᱯᱮ ᱧᱟᱢ ᱟᱠᱟᱫᱟ?
ᱮᱠ ᱠᱤᱥ ᱛᱟᱨᱤᱠᱷ ᱟᱞᱮ ᱥᱮᱜ ᱢᱟ ᱱᱚᱣᱟ ᱦᱟᱸᱜ ᱵᱟᱹᱭᱥᱟᱹᱠᱷ ᱟᱨ ᱡᱷᱮᱸᱴ ᱠᱚᱨᱮ ᱡᱟᱹᱥᱛᱤ ᱫᱚᱠᱩ ᱵᱟᱯᱞᱟᱜ-ᱟ ᱾ ᱟᱨ ᱡᱷᱮᱸᱴ ᱵᱟᱫᱽ ᱫᱚ ᱟᱹᱰᱤ ᱠᱚᱢ ᱠᱚ ᱵᱟᱯᱞᱟᱜ-ᱟ ᱦᱟᱢ ᱢᱮᱱ ᱫᱟᱲᱮᱭᱟᱜ-ᱟ ᱟᱢ ᱾
ᱚᱻ
ᱟᱨ ᱱᱚᱜᱼᱚ ᱱᱚᱝᱠᱟ ᱦᱚᱸᱧ ᱧᱮᱞ ᱵᱟᱲᱟ ᱠᱟᱫᱟ ᱵᱚᱞᱮ ᱚᱠᱚᱭ ᱠᱚ ᱦᱟᱸᱜ ᱚᱠᱟ ᱡᱷᱮᱸᱴ ᱵᱤᱴᱤ ᱠᱚ ᱛᱟᱦᱮᱸᱱᱟ ᱥᱮ ᱡᱷᱮᱸᱴ ᱵᱮᱴᱟ ᱠᱚ ᱛᱟᱦᱮᱸᱱᱟ ᱢᱟᱱᱮ ᱚᱠᱚᱭ ᱫᱚ ᱞᱟᱹᱴᱩᱭᱤᱡ ᱮ ᱛᱟᱦᱮᱸᱱ ᱛᱚ ᱚᱱᱮ ᱚᱝᱠᱟᱱ ᱫᱷᱟᱨᱟ ᱦᱚᱸ ᱢᱟᱱᱮ ᱡᱷᱮᱸᱴ ᱠᱷᱚᱡ ᱞᱟᱦᱟ ᱨᱮᱜᱮ ᱢᱟᱱᱮ ᱪᱟᱹᱛ ᱨᱮ ᱪᱟᱹᱛ ᱨᱮᱫᱚ ᱵᱟᱝ ᱢᱟᱱᱮ ᱵᱟᱹᱭᱥᱟᱹᱠᱷ ᱠᱚᱨᱮ ᱠᱚ ᱵᱟᱯᱞᱟ ᱠᱚᱣᱟ ᱦᱟᱸᱜ ᱡᱟᱹᱥᱛᱤ ᱛᱤᱠᱟᱭ ᱱᱚᱝᱠᱟ ᱟᱯᱮ ᱥᱮᱜ ᱱᱤᱭᱚᱢ ᱠᱚ ᱢᱮᱱᱟᱜ-ᱟ ᱥᱮ ᱪᱮᱜ?
ᱵᱟ ᱵᱟᱝ ᱜᱚᱝᱠᱮ ᱩᱝᱠᱟ ᱫᱚ ᱟᱞᱮ ᱥᱮᱫ ᱫᱚ ᱱᱤᱭᱚᱢ ᱫᱚ ᱵᱟᱹᱱᱩᱜ-ᱟ ᱦᱮᱸ ᱾ ᱩᱝᱠᱟ ᱞᱮᱠᱟ ᱫᱚ ᱟᱜ ᱢᱟᱱᱮ ᱵᱷᱟᱜᱮ ᱫᱤᱱ ᱛᱮ ᱠᱤ ᱵᱷᱟᱜᱮ ᱞᱚᱜᱽᱱᱚ ᱾ ᱛᱚ ᱡᱟᱦᱟᱸ ᱞᱚᱜᱽᱱᱚ ᱢᱮᱱᱟᱜ ᱜᱮᱭᱟ ᱚᱱᱟ ᱞᱚᱜᱽᱱᱚ ᱛᱚ ᱵᱟᱯᱞᱟᱜ ᱜᱮᱭᱟ ᱠᱚ ᱟᱫᱚ ᱵᱷᱟᱜᱮ ᱾ ᱫᱤᱱ ᱡᱩᱫᱤ ᱠᱚ ᱧᱟᱢᱚ ᱚᱱᱟ ᱨᱮᱦᱚᱸ ᱵᱟᱯᱞᱟ ᱫᱚ ᱦᱳᱭᱳᱜ ᱜᱮᱭᱟ ᱾
ᱟᱪᱪᱷᱟ ᱟᱪᱪᱷᱟ ᱟᱞᱮ ᱥᱮᱫ ᱫᱚ ᱡᱟᱹᱥᱛᱤ ᱠᱟᱭ ᱛᱮ ᱵᱟᱹᱭᱥᱟᱹᱠᱷ ᱪᱟᱸᱫᱳ ᱥᱮ ᱱᱚᱣᱟ ᱡᱷᱮᱸᱴ ᱨᱮᱦᱚᱸ ᱠᱚ ᱵᱟᱯᱞᱟᱜ ᱜᱮᱭᱟ ᱢᱟᱱᱮ ᱱᱚᱣᱟ ᱪᱟᱹᱛ ᱵᱟᱹᱭᱥᱟᱹᱠᱷ ᱡᱷᱮᱸᱴ ᱾ ᱟᱥᱟᱨ ᱟᱥᱟᱲ ᱫᱷᱟᱹᱨᱤᱡ ᱱᱤᱛᱚ ᱫᱷᱟᱹᱨᱤᱡ ᱦᱚᱸᱠᱚ ᱵᱟᱯᱞᱟ ᱫᱚᱠᱚ ᱵᱟᱯᱞᱟᱜ ᱜᱮᱭᱟ ᱟᱫᱚ ᱡᱟᱹᱥᱛᱤ ᱠᱟᱭᱛᱮ ᱢᱮᱱ ᱞᱮᱠᱷᱟᱡ ᱫᱚ ᱱᱚᱣᱟ ᱾ ᱵᱟᱹᱭᱥᱟᱹᱠᱷ ᱟᱨ ᱡᱷᱮᱸᱴ ᱨᱮᱜᱤ ᱠᱩ ᱵᱟᱯᱞᱟᱜ-ᱟ ᱟᱨ ᱡᱷᱮᱸᱴ ᱦᱚᱸᱧ ᱞᱟᱹᱭ ᱠᱮᱫ ᱵᱚᱞᱮ ᱾ ᱡᱷᱮᱸᱴ ᱨᱮᱫᱚ ᱩᱝᱠᱟᱱ ᱦᱚᱲ ᱵᱟᱠᱚ ᱵᱟᱯᱞᱟᱜ-ᱟ ᱚᱠᱚᱭ ᱫᱚ ᱦᱟᱸᱜ ᱡᱷᱮᱸᱴ ᱵᱮᱴᱟ ᱥᱮ ᱡᱷᱮᱸᱴ ᱵᱤᱴᱤ ᱠᱩ ᱠᱟᱱᱟ ᱠᱩ ᱚᱱᱠᱟᱱ ᱾
ᱦᱮᱸ ᱦᱮᱸ ᱦᱮᱸ ᱚᱝᱠᱟ ᱫᱚ ᱦᱩᱸ ᱾ ᱟ ᱜᱚᱝᱠᱮ ᱛᱟᱦᱞᱮ ᱦᱮᱸ ᱞᱟᱹᱭᱵᱤᱱ᱾
ᱦᱮᱸ ᱟᱫᱚ ᱟ ᱡᱟᱭᱜᱟ ᱡᱟᱭᱜᱟ ᱨᱤᱧ ᱟᱸᱡᱚᱢ ᱵᱟᱲᱟ ᱠᱟᱫᱟ ᱵᱚᱞᱮ ᱵᱟᱯᱞᱟ ᱠᱚᱨᱮ ᱢᱟᱱᱮ ᱩᱞ ᱫᱟᱨᱮ ᱨᱮᱦᱚᱸᱠᱚ ᱵᱟᱯᱞᱟᱭᱟ ᱡᱟᱭᱜᱟ ᱡᱟᱭᱜᱟ ᱨᱮ ᱟᱞᱮ ᱥᱮᱫ ᱫᱚ ᱦᱟᱸᱜ ᱱᱚᱣᱟ ᱩᱞ ᱫᱟᱨᱮ ᱫᱚ ᱵᱟᱠᱩ ᱯᱞᱟᱭᱟ ᱮᱠᱮᱱ ᱫᱟᱜ ᱵᱟᱯᱞᱟ ᱦᱩᱭᱩᱜ-ᱟ, ᱟᱫᱚ ᱟᱯᱮ ᱥᱮᱫ ᱪᱮᱫ ᱞᱮᱠᱟ ᱱᱚᱣᱟ ᱩᱞ ᱫᱟᱨᱮ ᱵᱟᱵᱚᱫ? ᱛᱮ ᱞᱟᱹᱭ ᱢᱮ ᱦᱟᱸᱜ ᱵᱟᱯᱞᱟ ᱦᱩᱭᱩᱜ-ᱟ ᱥᱮ
ᱦᱮᱸ ᱩᱞ ᱫᱟᱨᱮ ᱦᱚᱸ ᱵᱟᱯᱞᱟ ᱫᱚ ᱵᱟᱯᱞᱟ ᱦᱩᱭᱩᱜᱼᱟ ᱦᱮᱸ᱾
ᱦᱮᱸ
ᱢᱟᱱᱮ ᱵᱟᱹᱨᱭᱟᱹᱛ ᱮᱸ ᱠᱚ ᱪᱟᱞᱟᱣ ᱚᱠᱛᱚ ᱥᱚᱢᱚᱭ ᱜᱮ ᱟᱸ ᱠᱤᱪᱷᱩ ᱟᱸ ᱢᱚᱱᱮ ᱠᱚᱜ ᱢᱮ ᱛᱤᱭᱟᱹᱜ ᱟᱹᱜᱩᱭ ᱫᱟᱠᱚ ᱛᱟᱨᱯᱚᱨᱮ ᱜᱮ ᱚᱱᱟ ᱩᱞ ᱫᱟᱨᱮ ᱚᱝᱠᱟ ᱫᱤᱥᱟᱹ ᱞᱮᱠᱷᱟᱱ ᱠᱚ ᱠᱤ ᱧᱮᱞ ᱞᱮᱠᱷᱟᱱ ᱠᱚ ᱢᱟᱱᱮ ᱧᱮᱞ ᱱᱚᱸᱰᱮ ᱠᱚ ᱧᱮᱞ ᱦᱚᱴᱚ ᱠᱟᱫᱟ ᱚᱝᱠᱟ ᱨᱮᱦᱚᱸ ᱟᱫᱚ ᱚᱸᱰᱮ ᱛᱮᱸᱜᱳ ᱠᱟᱛᱮᱜ ᱟᱫᱚ ᱩᱞ ᱫᱟᱨᱮ ᱚᱱᱟ ᱛᱚᱲᱮ ᱥᱩᱛᱟᱹᱢ ᱛᱮ ᱢᱤᱫᱴᱮᱱ ᱵᱟᱯᱞᱟ ᱠᱚ ᱵᱟᱯᱞᱟᱭᱟ ᱴᱷᱤᱠ ᱟᱪᱷᱮ ᱢᱟᱱᱮ ᱦᱮᱸ ᱟᱨ ᱜᱚᱝᱠᱮ ᱤᱭᱟᱹ ᱛᱟᱦᱞᱮ ᱟᱯ ᱯᱮ ᱥᱮ ᱵᱟᱨᱮ ᱤᱛᱟᱹᱜ ᱠᱚ ᱮᱢ ᱠᱚᱣᱟ ᱠᱚ ᱥᱮ ᱵᱟᱝ?
ᱦᱮᱸ ᱮᱠᱟᱞ ᱵᱟᱨᱮ ᱤᱛᱟᱹᱫ ᱦᱚᱸᱠᱚ ᱮᱢ ᱜᱟᱱᱚᱜ ᱜᱮᱭᱟ ᱱᱚᱣᱟ ᱫᱚᱠᱚ ᱮᱢ ᱠᱚ ᱜᱮᱭᱟ᱾ ᱱᱟ ᱨᱮᱦᱟᱜ ᱱᱚᱣᱟ ᱵᱟᱨᱮ ᱤᱛᱟᱹᱫ ᱤᱭᱟᱹ ᱠᱚ ᱛᱟᱦᱮᱸᱱᱟ ᱢᱟᱱᱮ ᱢᱮᱨᱚᱢ ᱚᱱᱮ ᱚᱝᱠᱟ ᱦᱟᱸᱜ, ᱟᱫᱚ ᱚᱱᱟ ᱫᱚ ᱦᱟᱸᱜ ᱢᱟᱰᱣᱟ ᱞᱟᱛᱟᱨ ᱨᱮᱦᱚᱸ ᱠᱩ ᱢᱟᱜ ᱢᱟᱜᱮ ᱜᱮᱭᱟ ᱦᱟᱸᱜ ᱟᱫᱚ
ᱚ ᱦᱮᱸ ᱦᱮᱸ ᱚᱝᱠᱟ ᱜᱮ ᱜᱚᱝᱠᱮ᱾ ᱦᱮᱸ ᱚᱝᱠᱟ ᱢᱟᱜ ᱫᱚ ᱢᱟᱜᱮᱭᱟᱠᱚ ᱟᱫᱚ ᱡᱟᱦᱟᱸ ᱮᱸ ᱢᱤᱦᱩ ᱠᱚ ᱚᱝᱠᱟ
ᱦᱮᱸ ᱦᱮᱸ ᱦᱮᱸ ᱢᱟᱱᱮ ᱚᱱᱟ ᱫᱚ ᱤᱭᱟᱹ ᱦᱤᱥᱟᱹᱵ ᱛᱮ ᱠᱟᱞᱦᱟᱛ ᱛᱮᱫᱚ ᱛᱟᱦᱮᱸ ᱠᱟᱱᱟ ᱵᱚᱞᱮ ᱢᱤᱦᱩ ᱠᱚ ᱥᱮ ᱪᱮ ᱤᱭᱟᱹ ᱠᱚ ᱦᱟᱸᱜ ᱟᱫᱚ ᱱᱮᱛᱟᱨ ᱫᱚ ᱡᱟᱹᱥᱛᱤ ᱠᱟᱭ
ᱞᱟ ᱫᱟᱹᱲᱤ ᱟᱛᱟᱝ ᱠᱟᱛᱮᱜ ᱡᱟᱦᱟᱸ
ᱦᱮᱸ ᱟᱫᱚ ᱧᱮᱛᱟᱨ ᱦᱚᱸ ᱡᱟᱹᱥᱛᱤ ᱠᱟᱭᱛᱮ ᱟᱞᱮ ᱥᱮᱜ ᱫᱚ ᱮᱠᱮᱱ ᱢᱮᱨᱚᱢ ᱤᱭᱟᱹ ᱥᱮᱢ ᱢᱮᱱ ᱫᱟᱲᱮᱜᱼᱟ
ᱦᱩᱸ ᱦᱩᱸ
ᱚᱱᱮ ᱚᱱᱠᱟ ᱠᱚ ᱦᱟᱸᱜ ᱡᱟᱹᱥᱛᱤ ᱫᱚᱠᱚ ᱤᱭᱟᱹ ᱵᱟᱲᱟᱭᱮᱜ ᱠᱚᱣᱟ ᱟᱫᱚ ᱢᱤᱦᱩ ᱥᱮ ᱧᱮᱛᱟᱨ ᱫᱚ ᱟᱹᱰᱤ ᱠᱚᱢ ᱾ ᱦᱩᱸ
ᱚ ᱛᱟᱦᱞᱮ ᱜᱚᱝᱠᱮ ᱤᱭᱟᱹ ᱞᱟᱹᱭ ᱫᱟᱞᱤᱧ ᱛᱟᱦᱞᱮ ᱮᱢᱱᱤ ᱡᱟᱦᱟᱸ ᱥᱩᱠᱨᱤ ᱯᱷᱟᱢ ᱠᱚ ᱠᱤ ᱯᱳᱞᱴᱤ ᱯᱷᱟᱢ ᱠᱚ ᱚᱝᱠᱟ ᱟᱯᱮ ᱥᱮᱜ ᱢᱮᱱᱟᱜᱼᱟ ᱥᱮ ᱵᱟᱝ?
ᱟᱪᱪᱷᱟ ᱚᱱᱮ ᱚᱝᱠᱟ ᱛᱮᱫᱚ ᱟᱹᱥᱩᱞ ᱞᱮᱠᱟ ᱫᱚᱢ ᱢᱮᱱ ᱞᱮᱠᱷᱟᱡ ᱫᱚ ᱦᱟᱸᱜ ᱥᱩᱠᱨᱤ ᱠᱚ ᱢᱮᱨᱚᱢ ᱠᱚ ᱥᱮ ᱢᱮᱱ ᱵᱷᱤᱰᱤ ᱠᱚ ᱦᱟᱸᱜ ᱟᱹᱰᱤ ᱡᱟᱹᱥ ᱛᱮᱠᱚ ᱟᱹᱥᱩᱞᱮᱜ ᱠᱚᱜᱮᱭᱟ ᱦᱟᱸᱜ, ᱟᱫᱚ ᱯᱷᱟᱨᱢ ᱞᱮᱠᱟ ᱛᱮ ᱥᱮᱢ ᱢᱮᱱ ᱫᱟᱲᱮᱜᱼᱟ ᱵᱚᱞᱮ ᱟᱹᱰᱤ ᱡᱟᱹᱥᱛᱤ ᱠᱟᱭᱛᱮ ᱢᱟᱱᱮ ᱵᱤᱥ ᱛᱤᱥ ᱛᱤᱨᱤᱥᱴᱤ ᱚᱝᱠᱟ ᱫᱚ ᱦᱟᱸᱜ ᱵᱟᱠᱚ ᱟᱹᱥᱩᱞᱮᱜ
ᱚ
ᱢᱟᱱᱮ ᱚᱲᱟᱜ ᱚᱲᱟᱜ ᱯᱤᱪᱷᱟᱹ ᱨᱮ ᱢᱟᱱᱮ ᱵᱟᱨᱭᱟ ᱯᱮᱭᱟ ᱥᱮ ᱢᱮᱨᱚᱢ ᱫᱚ ᱦᱟᱸᱜ ᱡᱟᱹᱥ ᱛᱤ ᱠᱟᱭᱛᱮ ᱫᱚᱥᱴᱤ ᱵᱟᱨᱚᱴᱤ ᱚᱱᱮ ᱚᱝᱠᱟ ᱜᱮ ᱦᱟᱸᱜ᱾ ᱟᱫᱚ ᱟᱹᱰᱤ ᱡᱟᱹᱥᱛᱤ ᱯᱷᱟᱨᱢ ᱞᱮᱠᱟ ᱫᱚ ᱦᱟᱸᱜ ᱵᱟᱠᱚ ᱤᱭᱟᱹᱭᱟ ᱟᱨ ᱮᱴᱟᱜ ᱠᱚ ᱢᱮᱱ ᱞᱮᱠᱷᱟᱡ ᱟᱹᱥᱩᱞ ᱠᱚ ᱫᱚ ᱦᱟᱸᱜ ᱯᱟᱣᱨᱟ ᱦᱚᱸᱠᱚ ᱟᱹᱥᱩᱞ ᱠᱚᱜᱭᱟ ᱯᱟᱣᱨᱟ ᱫᱚ ᱢᱮᱱ ᱫᱟᱲᱮᱜᱼᱟ ᱚᱱᱟ ᱥᱟᱛᱷᱮ ᱥᱟᱛᱷᱮ ᱛᱮ ᱟᱠᱟ ᱠᱟ ᱛᱮ ᱚᱱᱟ ᱴᱩᱠᱩᱡ ᱠᱚ ᱚᱱᱮ ᱚᱱᱟ ᱨᱮᱠᱚ ᱤᱭᱟᱹ ᱠᱟᱜᱼᱟ ᱟᱨ ᱯᱟᱣᱨᱟ ᱫᱚ ᱦᱟᱜ ᱟᱹᱰᱤ ᱠᱚᱢ ᱦᱚᱲ ᱡᱚᱛᱚ ᱦᱚᱲ ᱫᱚ ᱵᱟᱝ ᱦᱚᱸ ᱮᱱᱛᱮᱫ ᱟᱫᱚᱢ ᱦᱚᱲ ᱫᱚ ᱵᱟᱠᱚ ᱠᱩᱥᱤᱤᱭᱟᱜᱼᱟ ᱮᱱᱛᱮᱫ ᱜᱷᱟᱱᱮ ᱜᱷᱟᱱᱮ ᱠᱚ ᱤᱡ ᱯᱮᱨᱮᱡ ᱠᱟᱜᱼᱟ ᱚᱱᱟ ᱨᱟᱪᱟ ᱠᱚᱨᱮ ᱪᱤᱠᱟᱹ ᱠᱚᱨᱮ ᱚᱱᱟ ᱟᱨ
ᱫᱚᱢᱮ ᱤᱭᱟᱹ ᱠᱚ ᱯᱤᱴᱟᱣᱹ
ᱦᱮᱸ ᱦᱮᱸ ᱟᱨ ᱥᱤᱢ ᱞᱮᱠᱟᱛᱚᱢ ᱢᱮᱱ ᱞᱮᱠᱷᱟᱡ ᱫᱚ ᱡᱟᱹᱥᱛᱤ ᱢᱟᱱᱮ ᱡᱚᱛᱚ ᱦᱚᱲ ᱞᱮᱠᱟ ᱜᱮ ᱟᱞᱮ ᱥᱮᱫ ᱫᱚ ᱥᱤᱢ ᱫᱚᱠᱚ ᱟᱹᱥᱩᱞ ᱠᱚᱣᱟ᱾
ᱚᱻ
ᱟᱫᱚ ᱟᱯᱮ ᱥᱮᱫ ᱪᱮᱫ ᱠᱚᱠᱚ ᱪᱤᱞᱤ ᱠᱚᱠᱚ ᱟᱹᱥᱩᱞ
ᱦᱮᱸ ᱜᱚᱢᱠᱮ ᱟᱞᱮ ᱥᱮᱫ ᱫᱚ ᱚᱱᱟ ᱯᱷᱟᱢ ᱠᱚᱦᱚᱸ ᱢᱮᱱᱟᱜᱼᱟ ᱥᱤᱢ ᱯᱷᱟᱢ ᱠᱚᱦᱚᱸ ᱢᱮᱱᱟᱜᱼᱟ᱾ ᱥᱩᱠᱨᱤ ᱯᱷᱟᱨᱢ ᱦᱚᱸ ᱢᱮᱱᱟᱜᱼᱟ, ᱦᱮᱸ ᱟᱨ ᱥᱩᱠᱨᱤ ᱫᱚ ᱟᱛᱩ ᱚᱲᱟᱜ ᱠᱚᱨᱮᱜ ᱜᱮᱛᱚ ᱠᱚ ᱤᱭᱟᱹ ᱟᱹᱥᱩᱞ ᱠᱚᱣᱟ ᱚᱱᱟ ᱦᱚᱸ ᱢᱮᱱᱟᱜᱼᱟ ᱢᱮᱱᱟᱜ ᱫᱚ᱾ ᱦᱮᱸ ᱟᱨ ᱯᱷᱟᱢ ᱵᱚᱞᱛᱮ ᱦᱮᱸ ᱥᱤᱢ ᱯᱷᱟᱢ ᱠᱚ ᱟᱹᱰᱤ ᱟᱭᱢᱟ ᱢᱮᱱᱟᱜᱼᱟ ᱱᱚᱛᱮ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱟᱞᱮ ᱥᱮᱫ ᱫᱚ ᱦᱟᱜ ᱟᱹᱰᱤ ᱡᱟᱹᱥᱛᱤ ᱫᱚ ᱢᱟᱱᱮ ᱩᱱᱟᱹᱜ ᱦᱩᱫᱤᱥ ᱵᱟᱹᱱᱩᱜ ᱛᱟᱠᱚᱣᱟ ᱥᱮ ᱢᱮᱱ ᱫᱟᱲᱮᱭᱟᱜᱼᱟ ᱵᱚᱛᱚᱨ ᱚᱜ-ᱟ ᱠᱚ ᱢᱟᱱᱮ ᱮᱦᱚᱵ ᱨᱮ ᱱᱚᱝᱠᱟ ᱡᱩᱫᱤ ᱢᱟᱱᱮ ᱵᱤᱥ ᱛᱤᱨᱤᱥᱴᱤ ᱱᱚᱝᱠᱟ ᱥᱩᱠᱨᱤ ᱥᱮ ᱡᱟᱦᱟᱱᱤᱜ ᱜᱮ ᱟᱹᱥᱩᱞᱮᱭᱟ ᱟᱨ ᱡᱩᱫᱤ ᱚᱱᱠᱟ ᱨᱩᱣᱟᱹ ᱦᱟᱹᱥᱩ ᱡᱟᱱᱟᱢ ᱞᱮᱱᱠᱷᱟᱱ ᱫᱚ ᱟᱹᱰᱤ ᱡᱟᱹᱥᱛᱤ ᱞᱚᱥᱚᱜᱼᱟ ᱾ ᱟᱫᱚ ᱱᱚᱜᱼᱚ ᱱᱤᱭᱟᱹ ᱠᱷᱟᱹᱛᱤᱨ ᱛᱮᱜᱮ ᱢᱟᱱᱮ ᱵᱚᱛᱚᱨᱚᱜᱼᱟ ᱵᱚᱞᱮ ᱵᱟᱝ ᱞᱚᱥ ᱦᱩᱭᱩᱜ ᱡᱮᱢᱚᱱ ᱟᱨ ᱢᱟ ᱱᱮᱢ ᱢᱮᱱ ᱫᱟᱲᱮᱭᱟᱜᱼᱟ ᱢᱟᱱᱮ ᱤᱱᱟᱹᱜ ᱦᱚᱸ ᱡᱟᱹᱥᱛᱤ ᱟᱹᱰᱤ ᱫᱷᱮᱭᱟᱱ ᱚᱱᱟᱨᱮ ᱞᱟᱜᱟᱣ ᱦᱩᱭᱩᱜᱼᱟ ᱮᱱ ᱛᱮᱫ ᱦᱟᱱᱟ ᱮᱢᱟᱭ ᱢᱮ ᱡᱚᱢ ᱧᱩ ᱮᱢᱟᱣᱟᱭ ᱢᱮ ᱧᱮᱞ ᱮᱢ ᱚᱠᱟ ᱥᱮᱫ ᱮᱢ ᱪᱟᱞᱟᱜ ᱠᱟᱱᱟ ᱵᱟᱭ ᱪᱟᱞᱟᱜ ᱠᱟᱱᱟ ᱟᱫᱚ ᱚᱱᱮ ᱚᱱᱟ ᱠᱷᱟᱹᱛᱤᱨ ᱛᱮᱠᱚ ᱟᱥᱠᱮᱛ ᱦᱚᱸ ᱠᱚ ᱟᱥᱠᱮᱛᱚᱜᱼᱟ ᱦᱚᱲ ᱠᱚ ᱦᱟᱸᱜ
ᱚᱻ
ᱟᱫᱚ ᱚᱱᱠᱟ ᱫᱚ ᱵᱟᱹᱧ ᱧᱮᱞ ᱵᱟᱲᱟ ᱟᱠᱟᱫ ᱠᱚᱣᱟ ᱟᱞᱮ ᱟᱹᱛᱩ ᱨᱮ ᱥᱮ ᱥᱩᱨ ᱥᱩᱯᱩᱨ ᱨᱮᱫᱚ ᱢᱤᱫ ᱵᱟᱨ ᱡᱟᱭᱜᱟ ᱨᱤᱧ ᱧᱮᱞ ᱵᱟᱲᱟ ᱟᱠᱚᱣᱟᱜ ᱜᱮ ᱵᱚᱞᱮ ᱱᱚᱝᱠᱟ ᱯᱷᱟᱨᱢ ᱞᱮᱠᱟ ᱛᱮᱠᱚ ᱵᱮᱱᱟᱣ ᱠᱟᱫᱟ ᱟᱫᱚ ᱟᱹᱰᱤ ᱠᱚᱢ ᱢᱮᱱ ᱫᱟᱲᱮᱭᱟᱜ ᱟᱢ᱾
ᱚ ᱜᱚᱝᱠᱮ ᱱᱚᱣᱟ ᱠᱚ ᱡᱟᱦᱟᱸ ᱠᱚᱞᱤᱧ ᱞᱟᱹᱭ ᱠᱮᱫᱟ ᱱᱚᱝᱠᱟ ᱱᱚᱣᱟ ᱠᱚ ᱦᱤᱥᱟᱹᱵᱽ ᱛᱮᱫᱚ ᱢᱟᱱᱮ ᱵᱤᱡᱽᱱᱮᱥ ᱯᱟᱦᱴᱟ ᱛᱮ ᱫᱚ ᱚᱱᱟ ᱠᱷᱩᱵ ᱢᱟᱱᱮᱻ ᱡᱩᱫᱤ ᱵᱤᱱ ᱠᱟᱹᱴᱤᱡ ᱵᱤᱱ ᱢᱮᱦᱚᱸ ᱱᱚᱛᱟ ᱠᱤ ᱠᱟᱹᱴᱤᱡ ᱢᱮᱫ ᱞᱩᱛᱩᱨᱟᱜ ᱵᱤᱱ ᱵᱷᱟᱜᱮ ᱢᱟᱱᱮ ᱞᱟᱵᱷ ᱡᱚᱱᱚᱠ ᱤᱭᱟᱹ ᱠᱟᱱ ᱜᱮᱭᱟ ᱵᱮᱵᱽᱥᱟ ᱠᱟᱱ ᱜᱮᱭᱟ᱾
ᱮᱠᱟᱞᱠᱟ ᱦᱮᱸ ᱦᱮᱸ ᱟᱹᱞᱤᱧ ᱦᱚᱸ ᱱᱚᱣᱟ ᱞᱤᱧ ᱵᱟᱰᱟᱭ ᱜᱮᱭᱟ ᱡᱮ ᱢᱟᱱᱮ ᱵᱤᱡᱽᱱᱮᱥ ᱨᱮᱫᱚ ᱱᱚᱠᱟ ᱦᱩᱭ ᱫᱟᱲᱮᱭᱟᱜ ᱜᱮᱭᱟ ᱞᱚᱥ ᱟᱨ ᱞᱟᱵᱷ ᱟᱫᱚ ᱞᱚᱥ ᱵᱚ ᱛᱚᱨ ᱛᱮᱜᱮᱢ ᱤᱭᱟᱹ ᱞᱮᱠᱷᱟᱡ ᱫᱚ ᱵᱟᱝ ᱦᱩᱭᱩᱜᱼᱟ ᱥᱮ ᱢᱟᱱᱮ ᱡᱟᱦᱟᱱᱟᱜ ᱯᱟᱭᱨᱟᱜ ᱦᱚᱸᱢ ᱢᱮᱱᱟᱢ ᱢᱮᱱᱟᱢ ᱵᱚᱞᱮᱧ ᱰᱩᱵᱟᱹᱜᱼᱟ ᱥᱮᱧ ᱩᱱᱩᱢᱚᱜᱼᱟ ᱟᱫᱚ ᱚᱱᱟ ᱵᱚᱛᱚᱨ ᱛᱮᱫᱚ ᱯᱟᱭᱨᱟᱜ ᱫᱚ ᱵᱟᱢ ᱪᱮᱫ ᱫᱟᱲᱮᱭᱟᱜᱼᱟ ᱟᱫᱚ ᱟᱢ ᱯᱟᱭᱨᱟᱜ ᱦᱩᱭᱩᱜ ᱛᱟᱢ ᱜᱮᱭᱟ ᱛᱚᱵᱮᱜᱮᱢ ᱪᱮᱫ ᱫᱟᱲᱮᱭᱟᱜᱼᱟ ᱟᱫᱚ ᱚᱝᱠᱟᱜᱮ ᱱᱚᱣᱟ ᱦᱚᱸ ᱠᱟᱱᱟ ᱵᱤᱡᱽᱮᱥ ᱦᱚᱸ ᱵᱚᱞᱮ ᱮᱦᱚᱵ ᱨᱮ ᱛᱷᱚᱲᱟ ᱜᱟᱱ ᱤᱱᱵᱷᱮᱥᱴ ᱢᱮ ᱥᱮ ᱢᱟᱱᱮ ᱠᱚᱢ ᱧᱚᱜ ᱜᱮ ᱯᱚᱭᱥᱟ ᱞᱟᱜᱟᱣ ᱢᱮ ᱮᱦᱚᱵ ᱨᱮ ᱥᱮ ᱫᱚᱦᱚᱜ ᱫᱚᱦᱲᱟ ᱵᱚ ᱪᱷᱚᱨ ᱦᱟᱸᱜ ᱟᱨᱦᱚᱸ ᱡᱟᱹᱥᱛᱤ ᱵᱟᱹᱭ ᱵᱟᱹᱭᱛᱮ ᱱᱚᱜᱼ ᱚ ᱱᱚᱝᱠᱟ ᱡᱟᱹᱥᱛᱤ ᱤᱫᱤᱭ ᱛᱟᱢ
ᱛᱤ ᱤᱫᱤ ᱢᱮ ᱦᱟᱸᱜ
ᱦᱮᱸᱜᱼᱮᱸ ᱮᱠᱟᱞ ᱚᱝᱠᱟ ᱵᱟᱹᱲᱛᱤ ᱤᱫᱤᱛᱟᱢ ᱛᱚ ᱢᱚᱡᱽ ᱦᱩᱭᱩᱜ ᱜᱮᱭᱟ ᱟᱫᱚ ᱱᱮᱜᱼᱮ ᱱᱤᱭᱟᱹ ᱠᱚ ᱵᱚᱛᱚᱨᱟᱜᱼᱟ ᱦᱚᱲ ᱠᱚ ᱵᱚᱞᱮ ᱠᱚᱢ ᱯᱟᱭᱥᱟ ᱛᱮ ᱵᱚᱞᱮ ᱡᱟᱹᱥᱛᱤ ᱧᱟᱢ ᱚᱱᱮ ᱚᱱᱟ ᱦᱩᱫᱤᱥᱚᱜᱼᱟ ᱱᱤᱭᱟᱹ ᱫᱚ ᱵᱟᱠᱚ ᱦᱩᱫᱤᱥᱚᱜᱼᱟ ᱵᱚᱞᱮ ᱮᱦᱚᱵ ᱨᱮᱫᱚ ᱯᱚᱭᱥᱟ ᱞᱟᱜᱟᱜ ᱜᱮᱭᱟ᱾ ᱟᱫᱚ ᱚᱱᱮ ᱚᱱᱟ ᱠᱷᱟᱹᱛᱤᱨ ᱛᱮᱦᱟᱸᱜ ᱟᱹᱰᱤ ᱠᱚᱢ ᱵᱤᱡᱽᱱᱮᱥ ᱞᱮᱠᱟ ᱫᱚ ᱟᱞᱮ ᱥᱮᱫ ᱠᱚ ᱠᱚᱨᱟᱣᱫᱟ ᱦᱟᱜ᱾
ᱚᱻ
ᱟᱫᱚ, ᱢᱮᱱ ᱫᱟᱲᱮᱭᱟᱢ ᱠᱟᱹᱴᱤᱡ ᱢᱟᱹᱴᱤᱡ ᱞᱮᱠᱟ ᱛᱮᱫᱚ ᱟᱹᱠᱷᱨᱤᱧ ᱞᱮᱠᱟ ᱫᱚ ᱱᱚᱣᱟ ᱟᱭᱚᱡᱚᱱᱟ ᱥᱮ ᱠᱚ ᱜᱚᱜᱚ ᱡᱚᱱᱷᱟᱜ ᱱᱚᱣᱟ,
ᱦᱩᱸ,
ᱟᱞᱮ ᱥᱮᱫ ᱫᱚ ᱚᱱᱟ ᱠᱷᱤᱡᱩᱨ ᱠᱚ ᱟᱹᱰᱤ ᱡᱟᱹᱥᱛᱤ ᱢᱮᱱᱟᱜᱼᱟ᱾
ᱚ ᱠᱷᱤᱡᱩᱨ,
ᱵᱮᱱᱟ ᱟᱜ ᱱᱚᱣᱟ ᱯᱟᱹᱴᱭᱟᱹ ᱠᱚᱠᱚ ᱜᱟᱞᱟᱝ ᱟ
ᱚᱜᱼᱚ,
ᱟᱨ ᱯᱟᱛᱲᱟ ᱦᱚᱸ ᱥᱟᱨᱡᱚᱢ ᱫᱟᱨᱮ ᱠᱚ ᱢᱮᱱᱟᱜ ᱜᱮᱭᱟ ᱟᱫᱚ ᱯᱟᱛᱲᱟ ᱦᱚᱸ ᱡᱟᱣᱜᱮ ᱠᱚ ᱵᱟᱱᱟᱜ ᱵᱮᱱᱟᱣ ᱵᱟᱲᱟᱭᱟ ᱥᱮ ᱨᱚᱜ ᱵᱟᱲᱟᱭᱟ ᱦᱟᱸᱜ᱾
ᱚ,
ᱟᱫᱚ ᱟᱯᱮ ᱥᱮᱫ ᱪᱮᱜ ᱞᱮᱠᱟ ᱚᱱᱟ ᱯᱟᱛᱲᱟ ᱨᱚᱜ ᱯᱟᱹᱴᱭᱟᱹ ᱜᱟᱞᱟᱝ ᱠᱚ ᱪᱟᱞᱟᱜ ᱠᱟᱱ ᱜᱮᱭᱟ ᱥᱮ ᱵᱟᱝ?
ᱯᱟᱛᱲᱟ ᱨᱚᱜ ᱠᱚᱫᱚ ᱟᱹᱰᱤ ᱵᱟᱹᱲᱛᱤ ᱜᱮ ᱢᱮᱱᱟᱜᱼᱟ, ᱦᱮᱸ ᱥᱟᱢᱱᱮ ᱜᱮᱭᱟ ᱟᱞᱮ ᱫᱚ ᱵᱤᱨ ᱫᱤᱥᱚᱢ ᱦᱚᱲ ᱠᱟᱱ ᱜᱮᱭᱟᱞᱮ ᱟᱞᱮ ᱚᱲᱟᱜ ᱫᱷᱟᱨᱮ ᱫᱷᱟᱨᱮ ᱛᱮᱜᱮ ᱵᱤᱨ ᱢᱮᱱᱟᱜ ᱛᱟᱞᱮᱭᱟ᱾ ᱦᱮᱸ, ᱛᱟᱦᱞᱮ ᱯᱟᱛᱲᱟ ᱫᱚ ᱢᱟᱱᱮ ᱪᱮᱫ ᱞᱤᱧ ᱞᱟᱹᱭᱟ ᱦᱳᱭ, ᱢᱟᱱᱮ ᱢᱮᱫᱴᱮᱱ ᱢᱚᱡᱩᱨᱤ ᱯᱟᱨᱼᱰᱮ ᱢᱤᱫᱴᱮᱱ ᱡᱟᱦᱟᱸ ᱟᱲᱟᱭᱥᱚ ᱛᱤᱱᱥᱚ ᱢᱤᱫᱴᱮᱱ ᱡᱟᱦᱟᱸ ᱢᱩᱲᱤᱥ ᱠᱚ ᱠᱚ ᱵᱮᱛ ᱛᱚᱱ ᱞᱮᱠᱟᱜᱮ ᱦᱤᱥᱟᱹᱵᱽ ᱨᱮ ᱤᱱᱠᱟᱢ ᱜᱟᱱᱚᱜᱼᱟ ᱯᱟᱛᱲᱟ ᱨᱚᱜ ᱚᱝᱠᱟ ᱠᱚ ᱨᱚᱚᱜᱟ᱾ ᱦᱮᱸ, ᱟᱨ ᱟᱞᱮ ᱥᱮᱫ ᱫᱚᱢᱮ ᱜᱚᱝᱠᱮ ᱟᱹᱰ ᱰᱤ ᱨᱚᱠᱚᱢ ᱤᱭᱟᱹ ᱧᱟᱢᱚᱜᱼᱟ, ᱦᱮᱸ ᱡᱮᱢᱚᱱ ᱥᱤᱡᱤᱱ ᱨᱮ ᱢᱟᱛᱠᱚᱢ ᱠᱚ ᱧᱟᱢᱚᱜᱼᱟ᱾ ᱢᱟᱛᱠᱚᱢ ᱠᱩᱭᱰᱤ, ᱦᱮᱸ ᱚᱱᱟ ᱛᱚᱵᱮᱱ ᱵᱟᱰᱟᱭᱟᱛᱚ? ᱢᱟᱛᱠᱚᱢ
ᱮᱠᱟᱞ ᱮᱠᱟᱞ, ᱦᱮᱸ ᱢᱟᱛᱠᱚᱢ ᱠᱩᱸᱭᱰᱤ ᱟᱞᱮ ᱥᱮᱫ ᱦᱚᱸ ᱱᱚᱝᱠᱟ ᱢᱮᱱᱟᱜ ᱜᱮᱭᱟ ᱟᱨ ᱟᱞᱮ ᱦᱚᱸ ᱵᱤᱨ ᱫᱤᱥᱚᱢ ᱦᱚᱲ ᱠᱟᱱ ᱜᱮᱭᱟᱞᱮ᱾ ᱟᱫᱚ ᱢᱟᱛᱠᱚᱢ ᱠᱩᱸᱭᱰᱤ ᱦᱟᱞᱟᱝ ᱤᱧ ᱦᱩᱧ ᱪᱟᱞᱟᱣ ᱵᱟᱲᱟᱣ ᱟᱠᱟᱱ ᱜᱮᱭᱟ᱾ ᱠᱟᱹᱴᱤᱡ ᱨᱮ ᱟᱹᱰᱤ ᱡᱟᱹᱥᱛᱤᱧ ᱪᱟᱞᱟᱣ ᱵᱟᱲᱟᱜ ᱠᱟᱱ ᱛᱟᱦᱮᱱᱟ, ᱛᱚ ᱚᱱᱮ ᱚᱱᱟ ᱦᱚᱸ ᱟᱞᱮᱥᱮᱜ ᱦᱚᱸ ᱠᱚ ᱵᱤᱡᱽᱱᱮᱥ ᱞᱮᱠᱟ ᱠᱚᱨᱟᱣ ᱜᱮᱭᱟ, ᱟᱫᱚ ᱟᱞᱮ ᱟᱹᱛᱩ ᱨᱮᱫᱚ ᱦᱟᱸᱜ ᱠᱚᱢ ᱧᱚᱜ ᱜᱮᱭᱟ ᱢᱟᱱᱮ ᱢᱟᱛᱠᱚᱢ ᱫᱟᱨᱮ ᱠᱚᱫᱚ᱾ ᱟᱫᱚ ᱫᱚᱥᱟᱨ ᱟᱛᱩ ᱥᱮ ᱥᱩᱨ ᱥᱩᱯᱩᱨ ᱧᱚᱜ ᱟᱹᱛᱩ ᱠᱚᱨᱮ ᱦᱚᱸ ᱟᱹᱰᱤ ᱡᱟᱹᱥᱛᱤ ᱱᱚᱝᱠᱟ ᱢᱟᱛᱠᱚᱢ ᱵᱤᱨ ᱠᱚ ᱢᱮᱱᱟᱜᱼᱟ᱾ ᱢᱮᱱ ᱫᱟᱲᱮᱭᱟᱢ ᱢᱮ ᱮᱠᱮᱱ ᱢᱟᱛᱠᱚᱢ ᱟᱫᱚᱢ ᱡᱟᱭᱜᱟ ᱨᱮᱫᱩᱧ ᱧᱮᱞ ᱟᱠᱟᱫᱟ᱾ ᱛᱚ ᱚᱱᱛᱮᱱ ᱠᱚ ᱦᱚᱲ ᱫᱚ ᱦᱟᱸᱜ ᱮᱠᱮᱱ ᱢᱟᱛᱠᱚᱢ ᱦᱟᱞᱟᱝ ᱛᱮ ᱥᱮ ᱚᱱᱟ ᱠᱩᱸᱭᱰᱤ ᱦᱟᱞᱟᱝ ᱛᱮᱜᱮ ᱦᱟᱸᱜ ᱯᱟᱭᱥᱟ ᱦᱚᱸ ᱟᱹᱰᱤ ᱡᱟᱹᱥᱛᱤ ᱠᱚ ᱟᱨᱡᱟᱣ ᱮᱫᱟ᱾
ᱦᱩᱸᱜᱼᱩᱸ ᱦᱩᱸ ᱦᱩᱸ ᱦᱩᱸ,
ᱟᱫᱚ ᱟᱞᱮ ᱥᱮᱫ ᱫᱚ ᱢᱟᱛᱠᱚᱢ ᱫᱚ ᱠᱚᱢ ᱦᱟᱸᱜ, ᱢᱮᱱ ᱫᱟᱲᱮᱭᱟᱜᱼᱟᱢ ᱱᱚᱣᱟ ᱠᱷᱤᱡᱩᱨ ᱠᱩᱜᱤ᱾ ᱦᱮᱸ,
ᱦ,
ᱡᱩᱨ ᱨᱮᱱᱟᱜ ᱱᱚᱣᱟ ᱯᱟᱛᱲᱟ ᱠᱩ, ᱱᱚᱣᱟ ᱢᱟᱱᱮ ᱯᱟᱹᱴᱭᱟᱹ ᱠᱚᱜᱮ ᱠᱚ ᱵᱮᱱᱟᱣᱟ᱾ ᱟᱨ ᱠᱚᱢ ᱫᱚ ᱟᱯᱱᱟᱨ ᱤᱭᱟᱹ ᱞᱮᱠᱟ ᱠᱩᱸᱭ ᱥᱩᱱᱩᱢ ᱵᱮᱱᱟᱣ ᱞᱮᱠᱟ ᱥᱮ ᱠᱩᱸᱭᱰᱤ ᱥᱩᱱᱩᱢ ᱵᱮᱱᱟᱣ ᱞᱮ ᱠᱟ, ᱥᱮ ᱡᱟᱦᱟᱱᱟᱜ ᱦᱟᱺᱰᱤ ᱯᱟᱹᱣᱨᱟᱹ ᱠᱚ ᱤᱭᱟᱹᱭᱟ ᱚᱱᱟ ᱠᱚ ᱞᱮᱠᱟ ᱢᱟᱱᱮ ᱛᱷᱚᱲᱟ ᱜᱟᱱ ᱡᱟ ᱧᱟᱢᱚᱜᱼᱟ, ᱯᱟᱸᱪ ᱪᱷᱚᱴᱤ ᱤᱭᱟᱹ ᱫᱟᱨᱮ ᱠᱚ ᱢᱮᱱᱟᱜᱼᱟ ᱤᱱᱟᱹ ᱠᱚᱨᱮᱜᱮ ᱦᱟᱸᱜ᱾
ᱚ, ᱟᱨ ᱛᱟᱦᱚᱞᱮ ᱜᱚᱝᱠᱮ ᱚᱱᱟ ᱡᱟᱦᱟᱸ ᱯᱟᱹᱴᱭᱟᱹ ᱵᱤᱱ ᱞᱟᱹᱭ ᱠᱮᱫᱟ ᱠᱷᱤᱡᱩᱨ ᱨᱮᱱᱟᱜ ᱚᱱᱟ ᱫᱚ ᱢᱟᱱᱮ ᱛᱤᱱᱟᱹᱜ ᱠᱟᱛᱮ ᱢᱟᱱᱮ ᱡᱩᱛ ᱠᱟᱛᱮᱫ ᱫᱚ ᱛᱤᱱᱟᱹᱜ ᱠᱟᱛᱮᱫ ᱠᱚ ᱟᱹᱠᱷᱨᱤᱧᱟ?
ᱚᱸᱜ ᱢᱟᱱᱮᱡ ᱤᱭᱟᱹ ᱦᱤᱥᱟᱹᱵ ᱛᱮ, ᱵᱟᱡᱟᱨ ᱦᱤᱥᱟᱹᱵ ᱛᱮ, ᱢᱟᱱᱮ ᱢᱤᱫᱴᱮᱱ ᱚᱠᱟ ᱟᱞᱮ ᱥᱮᱫ ᱨᱮ ᱢᱮᱱᱟᱜᱼᱟ, ᱚᱸᱰᱮ ᱫᱚ ᱮᱠᱮᱱ ᱦᱚᱲ ᱦᱚᱯᱚᱱ ᱜᱮ ᱟᱹᱰᱤ ᱡᱟᱹᱥᱛᱤ ᱱᱚᱣᱟ ᱵᱤᱡᱽᱱᱮᱥ ᱞᱮᱠᱟ ᱨᱮᱱᱟᱜ ᱠᱚ ᱥᱟᱢᱟᱱ ᱠᱚᱠᱚ ᱤᱫᱤᱭᱟ ᱢᱟᱱᱮ ᱡᱚ ᱛᱚ ᱜᱮᱢ ᱧᱟᱢᱟ᱾ ᱯᱟᱹᱴᱭᱟᱹᱢ ᱧᱟᱢᱟ ᱥᱮ ᱱᱚᱣᱟ ᱯᱟᱛᱲᱟ ᱠᱩ, ᱥᱮ ᱯᱟᱨᱠᱚᱢ ᱠᱩ, ᱚᱱᱮ ᱚᱱᱟ ᱠᱚᱦᱚᱸ ᱟᱨ ᱡᱚᱢ ᱧᱩᱩ ᱡᱤᱱᱤᱥ ᱦᱚᱸ ᱢᱟᱸᱫᱟᱨᱜᱚᱢ ᱠᱩ, ᱥᱮ ᱛᱤᱱᱟᱹᱜ ᱚᱱᱟ ᱵᱤᱨ ᱫᱟᱨᱮ ᱨᱮᱱᱟᱜ ᱠᱟᱱᱟ, ᱚᱱᱮ ᱚᱱᱟ ᱠᱚᱦᱚᱸ ᱠᱚ ᱤᱫᱤᱭᱟ᱾ ᱟᱫᱚ ᱚᱸᱰᱮ ᱫᱚ ᱦᱟᱸᱜ ᱢᱮᱱ ᱫᱟᱲᱮᱭᱟᱜ ᱟᱢ ᱡᱟᱹᱥᱛᱤ ᱜᱮ ᱫᱟᱢᱚᱜᱼᱟ ᱢᱟᱱᱮ ᱟᱞᱮ ᱠᱷᱚᱡ ᱫᱚ ᱮᱱᱦᱚᱸ ᱪᱟᱞᱞᱤᱥ ᱠᱤᱞᱳᱢᱤᱴᱟᱨ ᱚᱱᱮ ᱚᱱᱠᱟ ᱥᱟᱺᱜᱤᱧ ᱧᱚᱜ ᱯᱟᱲᱟᱜ ᱠᱟᱱᱟ᱾ ᱟᱨ ᱚᱸᱰᱮ ᱫᱚ ᱦᱟᱸᱜ ᱯᱟᱹᱴᱭᱟᱹ ᱞᱮᱠᱟᱢ ᱢᱮᱱ ᱞᱮᱠᱷᱟᱡ ᱢᱤᱫᱴᱮᱱ ᱯᱟᱹᱴᱭᱟᱹ ᱱᱚᱝᱠᱟ ᱪᱟᱨᱥᱚ ᱫᱷᱟᱹᱵᱤᱡ ᱦᱚᱸ ᱫᱟᱢᱚᱜᱼᱟ ᱥᱟᱲᱮ ᱛᱤᱱᱥᱚ ᱪᱟᱨᱥᱚ ᱚᱱᱮ ᱚᱱᱠᱟ᱾ ᱟᱨ ᱟᱞᱮ ᱥᱩᱨ ᱨᱮ ᱢᱤᱫᱴᱮᱱ ᱵᱟᱡᱟᱨ ᱢᱮᱱᱟᱜᱼᱟ᱾ ᱟᱫᱚ ᱚᱱᱟ ᱨᱮᱫᱚ ᱦᱟᱸᱜ ᱠᱚᱢ ᱧᱚᱜ ᱜᱮ ᱫᱟᱢᱚᱜ ᱢᱟᱱᱮ ᱛᱤᱱᱥᱚ ᱰᱟᱭᱥᱚ ᱚᱱᱮ ᱚᱱᱠᱟ᱾
ᱚᱻ
ᱡᱜᱟ ᱦᱤᱥᱟᱹᱵ ᱛᱮ ᱟᱫᱚᱢ ᱡᱟᱭᱜᱟ ᱫᱚ ᱱᱚ ᱛᱮᱱ ᱠᱚ ᱦᱚᱲ ᱫᱚ ᱢᱟᱱᱮ ᱩᱱᱠᱩ ᱢᱟᱱᱮ ᱟᱞᱮᱭᱟᱜ ᱥᱩᱨ ᱡᱟᱭᱜᱟ ᱠᱟᱱ ᱚᱸᱰᱮᱞᱮ ᱤᱫᱤᱭᱟ ᱟᱫᱚ ᱚᱱᱟ ᱯᱟᱹᱴᱭᱟᱹ ᱫᱚ ᱟᱨᱦᱚᱸ ᱮᱴᱟᱜ ᱥᱮᱫ ᱠᱚ ᱩᱱᱠᱩ ᱦᱚᱸᱠᱚ ᱟᱠᱷᱨᱤᱧᱟ ᱟᱫᱚ ᱚᱱᱟ ᱠᱷᱟᱹᱛᱤᱨ ᱛᱮ ᱢᱟᱱᱮ ᱠᱚᱢ ᱧᱚᱜ ᱯᱚᱭᱥᱟ ᱦᱮᱸ ᱦᱮᱸ ᱚᱱᱮ ᱚᱱᱟ
ᱛᱟᱦᱞᱮ ᱜᱚᱝᱠᱮ ᱤᱭᱟᱹ ᱟᱯᱮᱥᱮᱫ ᱛᱟᱦᱞᱮ ᱚᱱᱠᱟ ᱡᱟᱦᱟᱸ ᱦᱟᱴ ᱠᱚ ᱞᱟᱹᱭᱫᱟ ᱢᱟᱱᱮ ᱥᱚᱵᱡᱤ ᱡᱟᱦᱟᱸᱴᱤᱠᱤ ᱟᱨᱚ ᱥᱤᱢ ᱠᱚᱠᱚ ᱚᱱᱠᱟ ᱚᱱᱠᱟ ᱦᱟᱴ ᱠᱚ ᱦᱩᱭᱩᱜ ᱜᱮᱭᱟ᱾
ᱦᱮᱸ ᱮᱠᱟᱞ ᱜᱮ ᱱᱚᱣᱟ ᱫᱚ ᱦᱟᱸᱜ ᱦᱟᱯᱛᱟ ᱠᱤᱭᱟᱹ ᱨᱮ ᱵᱟᱨ ᱫᱷᱟᱣ ᱟᱞᱮ ᱥᱮᱫ ᱫᱚ ᱦᱩᱭᱩᱜ ᱠᱟᱱᱟ ᱮᱱᱛᱮ ᱥᱟᱠᱟᱞ ᱫᱤᱱ ᱟᱨ ᱢᱮᱱ ᱫᱟᱲᱮᱭᱟᱜᱼᱟ ᱢᱚᱝᱜᱚᱞ ᱫᱤᱱ ᱩᱱ ᱦᱤᱞᱳᱜ ᱫᱚ ᱴᱤᱭᱟ ᱱᱚᱝᱠᱟ ᱦᱩᱭᱩᱜ ᱜᱮᱭᱟ ᱟᱨ ᱡᱚᱛᱚ ᱞᱮᱠᱟᱱᱟᱜ ᱮᱢ ᱧᱟᱢ ᱫᱟᱲᱮᱭᱟᱜᱼᱟ ᱢᱟᱱᱮ ᱦᱟᱹᱠᱩ ᱦᱟᱹᱴᱟᱭᱟ ᱢᱤᱫ ᱥᱟᱭᱤᱰ ᱨᱮ ᱥᱮ ᱢᱤᱫ ᱱᱟᱠᱷᱟᱨ ᱨᱮ ᱟᱨᱦᱚᱸ ᱯᱟᱣᱨᱟ ᱦᱟᱺᱰᱤ ᱠᱚ ᱢᱤᱫ ᱱᱟᱠᱷᱟᱨ ᱨᱮ ᱯᱳᱞᱴᱤ ᱡᱤᱞ ᱠᱚ ᱢᱤᱫ ᱱᱟᱠᱷᱟ ᱨᱮ
ᱚᱻ
ᱠᱤᱪᱨᱤᱡ ᱫᱚᱠᱟᱱ ᱢᱤᱫ ᱱᱟᱠᱷᱟᱨ ᱢᱟᱱᱮ ᱟᱞᱟᱜ ᱟᱞᱟᱜ ᱯᱷᱟᱛᱟ ᱚᱱᱠᱟ ᱠᱚ ᱵᱮᱱᱟᱣ ᱤᱫᱤ ᱟᱠᱟᱫᱟ ᱟᱨ ᱱᱚᱜ ᱱᱚᱝᱠᱟ ᱟᱹᱰᱤ ᱢᱚᱸᱡᱽ ᱦᱩᱭᱩᱜ ᱜᱮᱭᱟ ᱟᱨ ᱞᱟᱦᱟ ᱛᱮᱫᱚᱧ ᱧᱮᱞᱮᱫ ᱛᱟᱦᱮᱱᱟ ᱵᱚᱞᱮ ᱦᱚᱲ ᱦᱚᱯᱚᱱ ᱫᱚ ᱟᱹᱰᱤ ᱠᱚᱢ ᱵᱤᱡᱽᱱᱮᱥ ᱞᱮᱠᱟ ᱥᱮ ᱱᱚᱣᱟ ᱥᱚᱵᱽᱡᱤ ᱮᱢᱟᱱ ᱠᱚᱠᱚ ᱤᱫᱤ ᱵᱟᱲᱟᱭᱮᱫ ᱛᱟᱦᱮᱱᱟ᱾ ᱟᱫᱚ ᱱᱮᱛᱟᱨ ᱫᱚ ᱮᱱᱦᱚᱸ ᱡᱟᱹᱥᱛᱤ ᱠᱟᱭᱛᱮ ᱠᱚ ᱦᱚᱲ ᱠᱚᱠᱚ ᱵᱩᱫᱽᱫᱷᱤ ᱠᱟᱱᱟ ᱥᱮ ᱢᱮᱱ ᱫᱟᱲᱮᱭᱟᱜᱼᱟ᱾ ᱦᱩᱫᱤᱥ ᱟᱹᱠᱤᱞ ᱦᱮᱡ ᱟᱠᱟᱫ ᱠᱚᱣᱟ ᱟᱫᱚ ᱦᱟᱸᱜ ᱦᱚᱲ ᱦᱟᱹᱴᱭᱟᱹ ᱢᱟᱱᱮ ᱦᱚᱲᱟᱜ ᱥᱚᱵᱽᱡᱤ ᱠᱚ ᱥᱮ ᱦᱚᱲᱟᱜ ᱥᱟᱚᱢᱟᱱ ᱠᱚᱢ ᱧᱮᱞ ᱧᱮᱞ ᱫᱟᱲᱮᱭᱟᱜᱼᱟ᱾ ᱟᱫᱚ ᱟᱯᱮ ᱥᱮᱫ ᱪᱮᱫ ᱞᱮᱠᱟ ᱦᱚᱲ ᱠᱚᱠᱚ ᱥᱮ ᱟᱵᱚ
ᱦᱮᱸ ᱦᱮᱸ ᱦᱮᱸ ᱟᱞᱮ ᱥᱮᱫ ᱦᱚᱸ ᱜᱚᱝᱠᱮ ᱦᱟᱴ ᱠᱚ ᱦᱩᱭᱩᱜ ᱜᱮᱭᱟ ᱢᱟᱱᱮ ᱥᱟᱱᱛᱟᱲ ᱵᱚᱭᱦᱟ ᱠᱚ ᱫᱚᱢᱮ ᱠᱚ ᱟᱠᱷᱨᱤᱧᱟ ᱨᱚᱦᱚᱲ ᱨᱚᱦᱚᱲ ᱦᱟᱠᱳ ᱛᱟᱯᱚᱨᱮ ᱥᱤᱡᱤᱱ ᱨᱮ ᱢᱟᱱᱮ ᱪᱟᱨᱟ ᱠᱚᱠᱚ ᱟᱹᱠᱷᱨᱤᱧᱟ᱾ ᱵᱤᱞᱟᱹᱛᱤ ᱢᱟᱹᱨᱤᱪ ᱵᱮᱸᱜᱟᱲ ᱪᱟᱨᱟ ᱠᱚ ᱦᱮᱸ
ᱦᱮᱸ ᱦᱮᱸ
ᱟᱨ ᱟᱱᱮ ᱢᱚᱥᱞᱟ ᱯᱟᱹᱛᱤ ᱦᱚᱸᱠᱚ ᱟᱠᱷᱨᱤᱧ ᱜᱮᱭᱟ᱾ ᱟᱨ ᱜᱚᱜᱚ ᱦᱚᱲ ᱛᱟᱠᱚ ᱫᱚ ᱡᱚᱱᱚᱜ ᱠᱚᱠᱚ ᱤᱫᱤᱭᱟ ᱦᱟᱴᱨᱮ ᱡᱚᱱᱚᱜ ᱚᱱᱮ ᱦᱮᱸ ᱯᱟᱹᱴᱭᱟᱹ ᱡᱟᱦᱟᱸ ᱵᱮᱱ ᱞᱟᱹᱭ ᱠᱮᱫᱟ ᱯᱟᱹᱴᱭᱟᱹ ᱦᱚᱸᱠᱚ ᱤᱫᱤᱠᱟᱫᱟ ᱦᱮᱸ ᱛᱟᱨᱯᱚᱨᱮ ᱟᱨ ᱚᱱᱟ ᱥᱟᱠᱨᱟᱛ ᱢᱟᱱᱮ ᱵᱚᱲᱚ ᱵᱚᱲᱚ ᱟᱵᱚᱣᱟᱜ ᱯᱚᱨᱚᱵᱽ ᱠᱚᱨᱮᱜ ᱥᱟᱠᱨᱟᱛ ᱚᱢᱵᱵᱚᱛᱤ ᱡᱟᱦᱟᱸᱟᱭ ᱯᱟᱨᱚᱢᱱᱟ ᱚᱱᱠᱟᱱ ᱥᱚᱢᱚᱭ ᱦᱚᱸᱠᱚ ᱢᱟᱱᱮ ᱯᱟᱛᱲᱟ ᱨᱚᱜ ᱠᱟᱛᱮ ᱠᱚ ᱤᱫᱤᱭᱟ ᱯᱤᱴᱷᱟᱹ ᱞᱟᱹᱜᱤᱫ ᱛᱮ ᱦᱮᱸ ᱚᱱᱟ ᱠᱚᱦᱚᱸ ᱠᱚ ᱤᱫᱤᱭᱟ ᱠᱚ ᱤᱫ ᱟᱪᱪᱷᱟ ᱡᱤᱞ ᱦᱚᱸ ᱠᱚ ᱤᱫᱤᱭᱟ ᱦᱮᱸ ᱡᱤᱞ ᱯᱤ ᱯᱤᱴᱷᱟᱹ ᱦᱚᱸ ᱡᱤᱞ ᱯᱤᱴᱷᱟᱹ ᱦᱚᱸ ᱢᱟᱱᱮ ᱟᱠᱟ ᱥᱟᱸᱣ ᱤᱭᱟ ᱦᱟᱴ ᱠᱚᱨᱮ ᱫᱚ ᱫᱚᱢᱮ ᱫᱚ ᱵᱟᱝᱠᱚ ᱟᱹᱠᱷᱨᱤᱧᱟ ᱠᱤᱱᱛᱩ ᱚᱱᱟ ᱠᱚ ᱵᱚᱲᱚ ᱵᱚᱲᱚ ᱢᱮᱞᱟ ᱠᱚᱨᱮ ᱫᱚᱠᱚ ᱤᱫᱤᱭᱟ᱾
ᱟᱪᱪᱷᱟ ᱟᱪᱪᱷᱟ ᱦᱮᱸ ᱟᱞᱮᱥᱮᱫ ᱦᱚᱸ ᱱᱚᱜ ᱱᱚᱝᱠᱟ ᱢᱟᱱᱮ ᱦᱟᱸᱴ ᱠᱚ ᱦᱩᱭᱩᱜᱼᱟ ᱚᱱᱟ ᱨᱮᱫᱚ ᱦᱟᱜ ᱠᱚ ᱤᱫᱤᱭᱟ ᱢᱮᱞᱟ ᱠᱚᱨᱮ ᱥᱮ ᱢᱟᱱᱮ ᱟᱹᱰᱤ ᱱᱟᱢᱰᱟᱜ ᱡᱟᱭᱜᱟ ᱨᱮᱜᱮ ᱠᱚ ᱤᱫᱤᱭᱟ᱾ ᱢᱟᱱᱮ ᱚᱱᱠᱟᱱ ᱤᱭᱟᱹ ᱠᱚ ᱡᱤᱞ ᱯᱤᱴᱷᱟᱹ ᱠᱚ ᱥᱮ ᱱᱚᱝᱠᱟᱱ ᱟᱵᱚᱣᱟᱜ ᱛᱤᱱᱟᱹᱜ ᱰᱩᱢᱵᱩᱜ ᱠᱚ ᱢᱮᱱᱟᱜᱼᱟ ᱥᱩᱱᱩᱢ ᱯᱤᱴᱷᱟᱹ ᱠᱚ ᱚᱱᱟ ᱚᱱᱟ ᱠᱚ ᱦᱟᱸᱜ
ᱜᱚᱝᱠᱮ ᱛᱟᱦᱞᱮ ᱴᱷᱤᱠ ᱜᱮᱭᱟ ᱥᱚᱢᱚᱭ ᱠᱚᱢᱟ ᱟᱭᱢᱟ ᱦᱩᱭᱱᱟ ᱦᱮᱸ᱾
ᱮᱠᱟᱞ ᱮᱠᱟᱞ ᱴᱷᱤᱠ ᱜᱮᱭᱟ ᱛᱚᱵᱮ ᱱᱚᱣᱟ ᱟᱠᱷᱲᱟ ᱱᱮᱰᱮ ᱜᱮᱞᱟᱝ ᱢᱩᱪᱟᱹᱫ ᱞᱮᱠᱷᱟᱡ ᱱᱟᱯᱟᱭ ᱦᱩᱭᱩᱜᱼᱟ ᱟᱨᱤᱧ